ᱦᱮᱸ ᱤᱧᱟᱹᱜ ᱨᱚᱲ ᱟᱸᱡᱚᱢᱚᱜ ᱠᱟᱱᱟ ᱵᱮᱥ ᱴᱷᱤᱠ
ᱦᱚᱸ ᱜᱚᱢᱠᱮ ᱟᱸᱡᱚᱢᱚᱜ ᱠᱟᱱᱟ
ᱟᱸ ᱜᱚᱢᱠᱮ ᱡᱚᱦᱟᱨ ᱜᱮ
ᱦᱚᱸ ᱜᱚᱝᱠᱮ ᱡᱚᱦᱟᱨ ᱜᱮ
ᱚᱸ ᱜᱚᱝᱠᱮ ᱱᱟᱯᱟᱭ ᱵᱟᱲᱟ ᱜᱮᱛᱚ
ᱦᱳᱭ ᱜᱚᱢᱠᱮ ᱱᱟᱯᱟᱭ ᱜᱮᱼᱟ ᱟᱹᱵᱤᱱ ᱜᱮ ᱚᱠᱟ ᱞᱮᱠᱟ ᱱᱟᱯᱟᱭ ᱜᱮᱭᱟ ᱵᱤᱱ ᱥᱮ ᱵᱟᱝ
ᱟᱹᱞᱤᱧ ᱦᱚᱸ ᱜᱚᱝᱠᱮ ᱱᱤᱛ ᱜᱷᱟᱹᱲᱤᱡ ᱫᱚ ᱱᱟᱯᱟᱭ ᱜᱮ ᱢᱮᱱᱟᱜ ᱞᱤᱧᱟᱹ ᱥᱮ ᱥᱟᱶᱛᱮ ᱜᱷᱟᱨᱚᱸᱧᱡᱽ ᱦᱚᱲ ᱠᱚᱦᱚᱸ ᱡᱚᱛᱚ ᱜᱮ ᱱᱟᱯᱟᱭ ᱜᱮ ᱢᱮᱱᱟᱜ ᱞᱮᱭᱟ
ᱟᱪᱪᱷᱟ ᱟᱪᱪᱷᱟ ᱟᱹᱰᱤ ᱟᱹᱰᱤ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ
ᱦᱩᱸ ᱜᱚᱝᱠᱮ ᱛᱚᱵᱮ ᱟᱯᱮ ᱥᱮᱱᱟᱜ ᱦᱚᱭ ᱦᱤᱥᱤᱫ ᱫᱚ ᱚᱠᱟᱞᱮᱠᱟ
ᱜᱚᱝᱠᱮ ᱟᱞᱮ ᱥᱮᱱᱟᱜ ᱦᱚᱭ ᱦᱤᱥᱤᱫ ᱫᱚ ᱛᱮᱦᱮᱧ ᱫᱚ ᱥᱮᱛᱟᱜ ᱠᱷᱚᱱᱟᱜᱼᱮ ᱫᱟᱜ ᱮᱫᱟ ᱟᱨ ᱫᱟᱜ ᱠᱮᱫᱟᱭ ᱠᱟᱹᱴᱤᱡᱼᱮ ᱟᱹᱥᱩᱲ ᱠᱮᱫᱟ ᱟᱨᱚ ᱵᱟᱨᱚᱴᱟ ᱥᱮᱫ ᱟᱹᱥᱩᱲ ᱠᱮᱫᱟ ᱛᱤᱱᱴᱟ ᱠᱷᱚᱱᱟᱜ ᱟᱨᱚ ᱪᱟᱨᱴᱟ ᱯᱟᱸᱪᱴᱟ ᱫᱟᱜ ᱠᱮᱫᱼᱟ ᱟᱨᱚ ᱱᱤᱛᱚᱜ ᱟᱹᱥᱩᱞ ᱟᱠᱟᱫᱟ ᱟᱯᱮ ᱥᱮᱱᱟᱜ ᱦᱚᱭ ᱦᱤᱥᱤᱫ ᱚᱠᱟᱞᱮᱠᱟ
ᱜᱚᱝᱠᱮ ᱟᱞᱮ ᱥᱮᱫ ᱢᱟ ᱫᱟᱜ ᱦᱚᱸ ᱵᱟᱭ ᱫᱟᱜ ᱟᱞᱮ ᱠᱟᱱᱟ ᱦᱚᱞᱟ ᱢᱟᱦᱫᱷᱮᱨ ᱢᱟ ᱫᱚᱢᱮ ᱥᱤᱼ ᱼᱛᱩᱝ ᱠᱮᱜᱼᱟ ᱛᱚ ᱛᱮᱦᱤᱧ ᱦᱚᱸ ᱥᱮᱛᱟᱜ ᱵᱮᱞᱟ ᱥᱮᱫ ᱫᱚᱭ ᱥᱤᱛᱩᱝ ᱞᱮᱫ ᱜᱮᱭᱟ ᱛᱚ ᱛᱟᱨᱟᱥᱤᱧ ᱫᱚ ᱦᱟᱸᱜ ᱛᱷᱚᱲᱟ ᱫᱟᱜᱼᱮ ᱡᱚᱨᱚᱣᱟᱜ ᱞᱮᱭᱟ ᱟᱨᱠᱤ
ᱟᱪᱪᱷᱟ
ᱜᱚᱝᱠᱮ ᱛᱚᱵᱮ ᱪᱟᱥ ᱵᱟᱥ ᱠᱚᱫᱚ ᱛᱤᱱᱟᱹᱜ ᱡᱷᱟᱹᱞ
ᱪᱟᱥ ᱟᱥ ᱠᱚᱫᱚ ᱟᱣᱨᱤᱭᱟᱜᱼᱟ ᱛᱚᱞᱟ ᱜᱮ ᱟᱣᱨᱤ ᱦᱟᱨᱟᱜᱼᱟ ᱪᱟᱨᱟ ᱠᱚ ᱟᱣᱨᱤ ᱦᱟᱨᱟᱜᱼᱟ ᱪᱟᱨᱟ ᱦᱟᱨᱟ ᱠᱟᱛᱮᱫ ᱨᱮ ᱦᱟᱨᱟ ᱫᱚ ᱦᱟᱨᱟ ᱦᱩᱭ ᱠᱟᱱᱟ ᱜᱟᱱ ᱫᱚ ᱜᱟᱱᱚᱜᱼᱟ ᱛᱚ ᱨᱚᱦᱚᱭ ᱜᱮ ᱵᱟᱠᱤ ᱢᱮᱱᱟᱜᱼᱟ ᱨᱚᱦᱚᱭ ᱦᱩᱭᱩᱜᱼᱟ ᱟᱨ ᱟᱯᱮᱭᱟᱜ ᱫᱚ ᱜᱚᱝᱠᱮ ᱛᱤᱱᱟᱹᱜ ᱵᱟᱠᱤ ᱦᱮᱱᱟᱜ ᱛᱟᱯᱮ ᱪᱟᱥᱵᱟᱥ
ᱜᱚᱝᱠᱮ ᱟᱞᱮ ᱦᱚᱸ ᱪᱟᱥᱵᱟᱥ ᱫᱚ ᱮᱦᱚᱵ ᱫᱚᱞᱮ ᱮᱦᱚᱵ ᱟᱠᱟᱱᱟ ᱟᱫᱚ ᱛᱚ ᱥᱮᱨᱢᱟ ᱫᱟᱜ ᱦᱚᱸ ᱵᱟᱝᱞᱮ ᱧᱟᱢᱮᱫ ᱛᱮ ᱱᱟᱹᱭ ᱠᱷᱚᱱᱟᱜ ᱫᱟᱜ ᱢᱮᱥᱤᱱ ᱛᱮ ᱨᱟᱠᱟᱵ ᱠᱟᱛᱮᱫ ᱞᱮ ᱪᱟᱥ ᱦᱟᱛᱟᱲᱮᱜᱼᱟ ᱦᱟᱸᱜ
ᱱᱚᱠᱟ ᱜᱚᱝᱠᱮ ᱟᱞᱮ ᱥᱮᱫ ᱫᱚ
ᱟᱪᱪᱷᱟ ᱟᱪᱪᱷᱟ ᱫᱟᱜ ᱫᱚ ᱫᱚᱢᱮ ᱫᱟᱜ ᱮᱫᱟᱭ ᱪᱟᱥ ᱦᱚᱸ ᱪᱟᱞᱟᱜ ᱠᱟᱱᱟ᱾ ᱟᱞᱮᱭᱟᱜ ᱫᱚ ᱠᱚᱢ ᱜᱮᱛᱟᱞᱮᱭ ᱵᱟᱹᱫᱽ ᱠᱚ ᱵᱟᱨᱭᱟ ᱥᱮ ᱯᱤᱭᱟ
ᱦᱚᱸ ᱜᱚᱝᱠᱮ ᱛᱚᱵᱮ ᱟᱹᱵᱤᱱ ᱫᱚ ᱪᱟᱥ ᱵᱟᱥ ᱥᱟᱶ ᱡᱚᱯᱲᱟᱣ ᱢᱮᱱᱟᱜ ᱵᱮᱱᱟ ᱥᱮ ᱵᱟᱝ
ᱪᱟᱥ ᱵᱟᱥ ᱨᱮᱫᱚ ᱡᱚᱯᱲᱟᱣ ᱫᱚ ᱵᱟᱹᱱᱩᱜ ᱞᱤᱧᱟᱹ ᱠᱟᱨᱚᱱ ᱫᱚ ᱦᱩᱭᱩᱜ ᱠᱟᱱᱟ ᱟᱞᱮ ᱢᱤᱫ ᱴᱟᱝ, ᱵᱟᱹᱫᱽ ᱠᱚᱜᱮ ᱛᱚ ᱵᱟᱹᱱᱩᱜ ᱛᱟᱞᱮᱭᱟ ᱦᱟᱥᱟ ᱜᱮ ᱟᱫᱚ ᱚᱱᱟ ᱫᱚ ᱡᱚᱯᱲᱟᱣ ᱟᱨ ᱵᱟᱝ ᱡᱚᱯᱲᱟᱣ ᱥᱚᱢᱟᱱ ᱜᱮ
ᱟᱪᱪᱷᱟ
ᱦᱳᱭ
ᱛᱚ ᱜᱚᱝᱠᱮ ᱟᱹᱣᱨᱤ ᱯᱮ ᱮᱦᱚᱵᱚᱜᱼᱟ ᱪᱟᱥᱵᱟᱥ ᱫᱚ ᱛᱚᱵᱮ?
ᱟᱹᱨᱤᱭᱟᱹ
ᱜᱚᱝᱠᱮ ᱛᱚᱵᱮ ᱟᱯᱮ ᱫᱚ ᱥᱮᱨᱢᱟ ᱨᱮ ᱛᱤᱱ ᱵᱟᱨ ᱯᱮ ᱪᱟᱥ ᱜᱮᱭᱟ?
ᱜᱚᱝᱠᱮ ᱟᱞᱮ ᱫᱚ ᱥᱮᱨᱢᱟ ᱨᱮ ᱵᱟᱨᱫᱟᱢ ᱱᱚᱜᱼᱚᱭ ᱟᱥᱟᱲ ᱵᱚᱸᱜᱟ ᱮᱸᱜ ᱱᱚᱣᱟ ᱤᱭᱟᱹ ᱨᱮᱱᱟᱜ ᱨᱤᱢᱤᱞ ᱫᱟᱜ ᱛᱮ, ᱟᱨ ᱦᱩᱭᱩᱜ ᱠᱟᱱᱟ ᱥᱤᱛᱚᱝ ᱫᱤᱱ ᱫᱚ ᱦᱩᱭᱩᱜ ᱠᱟᱱᱟ ᱚᱸ ᱢᱤᱱᱤ ᱠᱩ ᱫᱚᱢᱮ ᱢᱮᱱᱟᱜᱼᱟ᱾ ᱚᱱᱟᱣ ᱠᱟᱛᱮᱜ ᱪᱟᱥ ᱵᱟᱲᱟ ᱦᱩᱭᱩᱜᱼᱟ ᱢᱤᱫ ᱵᱤᱜᱷᱟᱹ ᱨᱮ ᱵᱟᱨ ᱦᱟᱡᱟᱨ ᱴᱟᱠᱟᱭ ᱦᱟᱛᱟᱣᱟ ᱟᱡ ᱜᱮ ᱫᱟᱜ ᱮ ᱮᱢᱟᱜ ᱛᱟᱢᱟ ᱦᱩᱲᱳ ᱵᱤᱞᱤ ᱠᱟᱛᱮᱜ ᱫᱟ ᱯᱚᱭᱥᱟᱭ ᱦᱟᱛᱟᱣᱟ
ᱦᱩᱸ ᱟᱹᱰᱤ ᱱᱟᱯᱟᱭ ᱜᱚᱝᱠᱮ ᱟᱯᱮ ᱫᱚ ᱥᱮᱨᱢᱟ ᱨᱮ ᱵᱟᱨ ᱫᱷᱟᱣ ᱯᱮ ᱪᱟᱥᱟ ᱟᱞᱮ ᱥᱮᱜ ᱜᱮ ᱥᱮᱨᱢᱟ ᱨᱮ ᱢᱤᱫ ᱫᱷᱟᱣ ᱟᱞᱮ ᱫᱚ ᱦᱟᱸᱜ ᱞᱮ ᱪᱟᱥᱟ ᱛᱚ ᱟᱞᱮ ᱥᱮᱜ ᱫᱚ ᱚᱝᱠᱟ ᱥᱮᱞᱚ ᱠᱚ ᱥᱮ
ᱮᱸ
ᱠᱮᱱᱮᱞ ᱠᱩ ᱵᱟᱹᱱᱩᱜ ᱠᱷᱟᱹᱛᱤᱨ ᱛᱮ ᱦᱟᱸᱜ ᱢᱤᱫ ᱫᱷᱟᱣ ᱜᱮᱞᱮ, ᱪᱟᱥᱟ ᱱᱚᱣᱟ ᱟᱥᱟᱲ ᱵᱚᱸᱜᱟ ᱨᱮᱜᱮ ᱡᱟᱦᱟᱸ ᱫᱚ ᱥᱮᱨᱢᱟ ᱫᱟᱜ ᱵᱷᱚᱨᱥᱟ ᱛᱮ ᱡᱩᱫᱤ ᱵᱟᱝ ᱮ ᱫᱟᱜᱟ ᱛᱚᱵᱮ ᱦᱟᱸᱜ ᱵᱟᱝᱞᱮ ᱨᱚᱦᱚᱭᱟ ᱡᱟᱦᱟᱸ ᱜᱷᱩᱴᱩ ᱜᱷᱩᱴᱩ ᱛᱮ ᱢᱮᱱᱟᱜ ᱟᱠᱟᱫ ᱫᱚ, ᱟᱼᱜ ᱵᱟᱹᱫᱽ ᱠᱩᱫᱩ ᱟᱨ ᱡᱟᱦᱟᱸ ᱱᱟᱹᱭ ᱟᱲᱮ ᱠᱚᱨᱮᱜ ᱠᱷᱮᱛ ᱠᱩ ᱢᱮᱱᱟᱜᱼᱟ ᱡᱟᱦᱟᱸᱭᱟᱜ ᱩᱝᱠᱩ ᱫᱚ ᱦᱟᱸᱜ ᱱᱟᱹᱭ ᱠᱷᱚᱱᱟᱜ ᱫᱟᱜ ᱨᱟᱠᱟᱵ ᱠᱟᱛᱮᱜ ᱠᱩ ᱪᱟᱥᱟ ᱟᱨᱠᱤ ᱵᱟᱭ ᱫᱟᱜ ᱡᱟᱹᱲᱤ ᱞᱮᱠᱷᱟᱜ ᱫᱚ
ᱛᱟᱦᱚᱞᱮ ᱟᱯᱮ ᱥᱮᱫ ᱫᱚ ᱢᱤᱱᱤ ᱠᱩᱫᱚ ᱵᱟᱝ ᱜᱟᱱᱚᱜᱼᱟ ᱠᱤ ᱵᱮᱱᱟᱣ ᱵᱮᱱᱟᱣ ᱞᱮᱠᱷᱟᱡ ᱪᱮᱠᱟᱹᱜᱼᱟ?
ᱜᱚᱝᱠᱮ ᱪᱤᱠᱟᱹ ᱫᱚ ᱵᱟᱝ ᱪᱤᱠᱟᱹᱜᱼᱟ ᱛᱚᱵᱮ ᱟᱞᱮ ᱴᱚᱴᱷᱟ ᱫᱚ ᱦᱟᱸᱜ ᱵᱟᱹᱱᱩᱜ ᱠᱟᱫᱟ ᱛᱚ ᱟᱞᱮ ᱥᱟᱭᱤᱴ ᱟᱹᱛᱩ ᱠᱚᱨᱮ ᱫᱚ ᱦᱟᱸᱜ ᱮᱸ ᱱᱚᱜᱼᱚᱭ ᱞᱟᱦᱟ ᱥᱮᱨᱢᱟ ᱠᱚ ᱵᱟᱹᱭᱥᱟᱹᱣ ᱵᱟᱲᱟᱣ ᱠᱟᱜ ᱜᱮᱭᱟ ᱛᱚ ᱟᱨᱠᱤ ᱵᱷᱟᱜᱤ ᱜᱮ ᱫᱟᱜ ᱠᱩ ᱨᱟᱠᱟᱵᱚᱜ ᱠᱟᱱ ᱜᱮᱭᱟ
ᱚ ᱟᱯᱮᱭᱟᱜ ᱚᱝᱠᱟ ᱡᱟᱭᱜᱟ ᱵᱟᱹᱱᱩᱜ ᱛᱟᱯᱮᱭᱟ ᱢᱟᱨᱟᱝ ᱧᱚᱜ ᱡᱚ ᱢᱟᱱᱮ ᱢᱟᱨᱟᱝ ᱢᱤᱱᱤ ᱵᱟᱹᱭᱥᱟᱹᱣ ᱞᱟᱹᱜᱤᱫ
ᱚᱝᱠᱟ ᱡᱟᱜᱟ ᱫᱚ ᱢᱮᱱᱟᱜ ᱜᱮᱭᱟ ᱦᱟᱸᱜ ᱛᱚ ᱚᱝᱠᱟ ᱠᱟᱹᱣᱰᱤ ᱠᱩ ᱵᱟᱝ ᱠᱷᱟᱹᱛᱤᱨ ᱛᱮ ᱦᱟᱸᱜ ᱵᱟᱝᱞᱮ ᱵᱟᱹᱭᱥᱟᱹᱣ ᱫᱟᱹᱲᱤᱣ
ᱦᱟᱯᱮᱱ ᱫᱤᱱ ᱨᱮ ᱡᱩᱫᱤ ᱚᱝᱠᱟ ᱠᱟᱹᱣᱰᱤ ᱠᱚ ᱠᱩᱞᱟᱹᱜᱼᱟ ᱥᱮᱞᱮ ᱡᱚᱜᱟᱲ ᱫᱟᱲᱮᱜᱼᱟ ᱛᱚᱵᱮ ᱱᱤᱦᱟᱹᱛᱤ ᱜᱮᱞᱮ ᱵᱟᱹᱭᱥᱟᱹᱣᱟ᱾
ᱜᱚᱝᱠᱮ ᱟᱲᱟᱝ ᱠᱚ ᱫᱚᱢᱮ ᱟᱸᱡᱚᱢᱚᱜ ᱠᱟᱱ ᱫᱚ?
ᱮ ᱜᱚᱝᱠᱮ ᱪᱮᱠᱟᱪᱚ ᱥᱮᱛᱟ ᱦᱚᱠᱩ ᱵᱷᱩᱜ ᱫᱟ ᱦᱟᱸᱜ
ᱟᱪᱷᱟ ᱟᱪᱷᱟ
ᱜᱚᱝᱠᱮ ᱡᱟᱦᱟᱸ ᱞᱮᱠᱟᱛᱮ ᱡᱩᱫᱤ ᱟᱹᱵᱤᱱ ᱢᱤᱱᱤ ᱵᱤᱱ ᱵᱮᱱᱟᱣ ᱠᱮᱭᱟ ᱟᱹᱰᱤ ᱜᱮ ᱱᱟᱯ ᱱᱟᱯᱟᱭ ᱠᱚᱜᱼᱟ ᱟᱢ ᱯᱚᱭᱥᱟ ᱵᱤᱱ ᱤᱱᱠᱟᱢ ᱠᱮᱜᱼᱟ ᱵᱤᱡᱽᱱᱤ ᱵᱤᱡᱽᱱᱤᱥ ᱞᱟᱜᱟᱣ ᱦᱩᱭ ᱠᱚᱜ ᱛᱟᱵᱤᱱᱟ ᱟᱹᱵᱤᱱ ᱦᱚᱸ ᱫᱟᱜ ᱵᱤᱱ ᱟᱹᱠᱷᱨᱤᱧ ᱤᱭᱟᱹᱜ ᱱᱤᱱᱟᱹᱜ ᱵᱤᱜᱷᱟᱹ ᱨᱮ ᱱᱤᱱᱟᱹᱜ ᱫᱟᱜ ᱟᱞᱮᱭᱟᱜ ᱯᱚᱭᱥᱟ ᱞᱮ ᱦᱟᱛᱟᱣᱟ ᱚᱱᱟᱛᱮ ᱢᱤᱱᱤ ᱠᱚᱨᱟᱣ ᱞᱮᱠᱷᱟᱱ ᱡᱮᱦᱮᱛᱩ ᱢᱤᱱᱤ ᱵᱟᱹᱱᱩᱜᱼᱟ ᱚᱱᱟ ᱥᱮᱫᱚ ᱛᱟᱦᱚᱞᱮ ᱟᱵᱤᱱᱟᱜ ᱫᱚ ᱚᱱᱟ ᱵᱤᱡᱽᱱᱮᱥ ᱫᱚ ᱵᱷᱟᱜᱤ ᱜᱮ ᱪᱟᱞᱟᱣ ᱠᱚᱜᱼᱟ
ᱥᱟᱹᱨᱤᱜᱮ ᱜᱚᱢᱠᱮ ᱟᱹᱰᱤ ᱱᱟᱯᱟᱭ ᱠᱟᱛᱷᱟ ᱵᱮᱱ ᱞᱟᱹᱭᱮᱜᱼᱟ ᱟᱹᱰᱤ ᱥᱟᱨᱦᱟᱣ ᱡᱮ ᱢᱤᱱᱤ ᱵᱟᱹᱭᱥᱟᱹᱣ ᱞᱮᱠᱷᱟᱡ ᱫᱚ ᱱᱚᱸᱜᱼᱚᱭ ᱴᱟᱠᱟ ᱯᱚᱭᱥᱟ ᱠᱚᱦᱚᱸ ᱟᱨᱡᱟᱣ ᱜᱟᱱ ᱠᱚᱜᱼᱟ ᱥᱮ ᱥᱮᱨᱢᱟ ᱨᱮ ᱵᱟᱨ ᱫᱷᱟᱣ ᱞᱮ ᱪᱟᱥ ᱫᱟᱲᱮ ᱠᱮᱛᱮᱫ ᱟᱱᱟᱡ ᱠᱚ ᱟᱨᱠᱤ ᱯᱷᱚᱥᱚᱞ ᱠᱚ ᱵᱮᱥᱤ ᱦᱩᱭ ᱠᱚᱜᱼᱟ ᱛᱚ ᱟᱞᱮᱭᱟᱜ ᱜᱮ ᱥᱩᱵᱤᱛᱟ ᱦᱩᱭ ᱠᱚᱜᱼᱟ ᱛᱚ ᱱᱤᱦᱟᱹᱛᱤ ᱵᱟᱹᱭᱥᱟᱹᱣ ᱦᱩᱭᱩᱜᱼᱟ ᱟᱨᱠᱤ ᱞᱟᱹᱠᱛᱤ ᱠᱟᱱᱟ
ᱟᱨ ᱡᱚᱢ ᱵᱟᱲᱟ ᱠᱩᱫᱩ ᱦᱩᱭᱱᱟ ᱥᱮ ᱵᱟᱝ
ᱜᱚᱢᱠᱮ ᱡᱚᱢ ᱫᱚ ᱦᱟᱸᱜ ᱵᱟᱝ ᱦᱩᱭ ᱠᱟᱱᱟ ᱛᱚ ᱤᱥᱤᱱ ᱵᱟᱲᱟᱭ ᱫᱟᱠᱚ ᱡᱚᱢ ᱦᱩᱭᱩᱜᱼᱟ ᱦᱟᱸᱜ ᱜᱚᱝᱠᱮ ᱟᱯᱮ ᱫᱚᱯᱮ ᱡᱚᱢ ᱠᱮᱫᱼᱟ
ᱦᱳᱭ ᱡᱚᱢ ᱵᱟᱲᱟ ᱦᱩᱭᱱᱟ
ᱦᱩᱸ ᱛᱚᱵᱮ ᱪᱮᱫ ᱯᱮ ᱩᱛᱩ ᱞᱮᱫᱟ ᱜᱚᱢᱠᱮ
ᱩᱛᱩ ᱫᱚ ᱟᱹᱭᱩᱵ ᱞᱩᱪᱤ ᱞᱩᱪᱤ ᱜᱩᱜᱱᱤ ᱛᱟᱦᱮᱸ ᱠᱟᱱᱟ
ᱟᱪᱪᱷᱟ ᱟᱹᱰᱤ ᱵᱮᱥ ᱯᱮ ᱡᱚᱢ ᱮᱼᱟ
ᱦᱳᱭ ᱜᱚᱝᱠᱮ ᱟᱨ ᱜᱚᱝᱠᱮ ᱪᱮᱫ ᱠᱚᱯᱚ ᱩᱛᱩᱮᱫᱼᱟ ᱡᱟᱹᱯᱩᱫ ᱨᱮ
ᱟᱞᱮ ᱫᱚ ᱦᱟᱸᱜ ᱦᱚᱞᱟ ᱟᱞᱮᱥᱮᱫ ᱫᱚ ᱦᱟᱜ ᱮᱨᱚᱜ ᱵᱚᱸᱜᱟ ᱦᱩᱭᱮᱱᱟ ᱥᱮ ᱟᱫᱚ
ᱚᱸ
ᱥᱩᱠᱨᱤ ᱡᱤᱞ ᱞᱮ ᱩᱛᱩ ᱞᱮᱫᱼᱟ ᱛᱚ
ᱩᱸ
ᱛᱮᱦᱮᱧ ᱫᱚ ᱦᱟᱜ ᱚᱱᱠᱟ ᱡᱤᱞ ᱠᱚᱫᱚ ᱵᱟᱝ ᱟ ᱠᱷᱮᱛ ᱠᱷᱚᱱᱟᱜ ᱠᱟᱴᱠᱚᱢ ᱟᱹᱜᱩ ᱦᱩᱭ ᱞᱮᱱᱟ ᱩᱱᱠᱩ ᱦᱚᱸ ᱠᱚ ᱥᱤ ᱥᱤᱯᱤ ᱟᱠᱟᱫ ᱠᱚᱣᱟ ᱟᱨ ᱟᱹᱞᱩ ᱟᱨ ᱥᱚᱣᱟᱵᱤᱱ ᱠᱚ ᱩᱛᱩ ᱟᱠᱟᱫᱟ
ᱟᱹᱰᱤ ᱱᱟᱯᱟᱭ ᱡᱤᱱᱤᱥ ᱠᱟᱴᱠᱚᱢ
ᱜᱚᱝᱠᱮ ᱟᱯᱮ ᱥᱮᱫ ᱫᱚ ᱠᱟᱴᱠᱚᱢ ᱠᱚᱫᱚ ᱠᱚ ᱧᱟᱢᱚᱜ ᱟᱥᱮ ᱵᱟᱝ
ᱦᱮᱸ ᱧᱟᱢᱚᱜ ᱜᱮᱭᱟ ᱠᱚ
ᱟᱞᱮ ᱥᱮᱫ ᱫᱚ ᱦᱟᱸᱜ ᱜᱚᱢᱠᱮ ᱞᱟᱦᱟᱛᱮ ᱫᱤᱥᱟᱹᱭᱟᱹᱧ ᱤᱧ ᱠᱟᱹᱴᱤᱡ ᱟᱹᱫᱚᱧ ᱤᱧ ᱠᱟᱹᱴᱤᱡ ᱤᱧ ᱛᱟᱦᱮᱸᱱ ᱩᱱᱫᱚ ᱜᱚᱢᱠᱮ ᱟᱹᱰᱤ ᱯᱚᱨᱤᱢᱟᱱ ᱛᱮ ᱤᱭᱟᱹ ᱠᱚ ᱧᱟᱢᱚᱜ ᱠᱟᱱ ᱛᱟᱦᱮᱱᱟ ᱠᱟᱴᱠᱚᱢ ᱠᱚ ᱦᱟᱹᱠᱩ ᱠᱚ ᱛᱚᱵᱮ ᱜᱚᱢᱠᱮ ᱠᱮ ᱛᱤᱦᱮᱧ ᱜᱟᱯᱟ ᱪᱟᱞᱟᱣ ᱦᱩᱭᱩᱜ ᱠᱟᱱᱟ ᱥᱮ ᱛᱚ ᱚᱱᱠᱟ ᱫᱚ ᱦᱟᱜ ᱵᱟᱝᱠᱚ ᱧᱟᱢᱚᱜ ᱠᱟᱱᱟ
ᱚᱻᱚᱻ ᱟᱫᱚ ᱵᱩᱡᱽ ᱫᱟᱲᱮᱭᱟᱜ ᱠᱟᱱᱟ ᱱᱮᱛᱟᱨ ᱫᱚ ᱵᱤᱥ ᱠᱚᱠᱚ ᱮᱢᱟᱜ ᱠᱟᱱᱟ ᱵᱟᱹᱫ ᱠᱚᱨᱮ ᱟᱨ ᱥᱟᱨ ᱠᱚ ᱟᱫᱚ ᱞᱟᱦᱟ ᱛᱮᱫᱚ ᱵᱟᱠᱚ ᱮᱢᱟᱜ ᱛᱟᱦᱮᱸ ᱥᱮ ᱚᱱᱟᱛᱮ ᱵᱤᱥᱤ ᱠᱚᱠᱚ ᱛᱟᱦᱮᱸ ᱠᱟᱱᱟ ᱟᱨ ᱱᱮᱛᱟᱨ ᱫᱚ ᱥᱟᱨ ᱵᱤᱥ ᱛᱮᱠᱚ ᱜᱩᱡᱩᱜ ᱠᱟᱱᱟ
ᱦᱩᱸ ᱥᱟᱹᱨᱤᱜᱮ ᱜᱚᱝᱠᱮ ᱵᱤᱱ ᱞᱟᱹᱭ ᱠᱟᱜᱼᱟ ᱱᱮᱛᱟᱨ ᱫᱚ ᱯᱷᱚᱥᱚᱞ ᱵᱮᱥᱤ ᱦᱩᱭᱩᱜ ᱡᱟᱹᱥᱛᱤ ᱦᱩᱭᱩᱜ ᱠᱷᱟᱹᱛᱤᱨ ᱛᱮ ᱱᱚᱜᱼᱚᱭ ᱵᱟᱡᱟᱨ ᱨᱮ ᱨᱟᱠᱟᱵ ᱠᱟᱱ ᱱᱟᱱᱟᱦᱩᱱᱟᱹᱨ ᱥᱟᱨ ᱠᱚ ᱥᱮ ᱥᱟᱨ ᱠᱚᱵᱚᱱ ᱵᱮᱵᱚᱦᱟᱨᱮᱫᱼᱟ ᱡᱳᱭᱵᱚ ᱥᱟᱨ ᱫᱚ ᱵᱟᱝᱵᱚᱱ ᱵᱮᱵᱚᱦᱟᱨᱮᱫᱼᱟ ᱛᱚ ᱚᱱᱟ ᱠᱷᱟᱹᱛᱤᱨ ᱛᱮ ᱥᱟᱹᱨᱤᱜᱮ ᱱᱚᱜ-ᱚᱭ ᱦᱟᱹᱠᱩ ᱠᱟᱴᱠᱚᱢ ᱜᱚᱸᱜᱷᱟ ᱠᱚᱫᱚ ᱦᱟᱸᱜ ᱠᱚ ᱵᱟᱹᱭ ᱵᱟᱹᱭ ᱛᱮᱠᱚ ᱟᱫᱚᱜ ᱠᱟᱱᱟ
ᱦᱩᱸᱻ ᱟᱨ ᱠᱚ ᱟᱫ ᱪᱟᱵᱟᱜ ᱜᱮ ᱡᱟᱹᱱᱤᱡ ᱵᱟᱵᱟ ᱥᱟᱨ ᱠᱚ ᱮᱢᱟᱜ ᱠᱟᱱᱟ ᱵᱤᱥ ᱠᱚ ᱱᱚᱣᱟ ᱡᱟᱦᱟᱸ ᱰᱟᱝᱨᱤ ᱤᱡ ᱡᱟᱦᱟᱸ ᱫᱚ ᱡᱚᱭᱵᱚ ᱥᱟᱨ ᱚᱱᱟᱜᱮ ᱵᱮᱵᱚᱦᱟᱨ ᱞᱮᱠᱷᱟᱱ ᱵᱷᱟᱜᱤ ᱠᱚᱜ-ᱟ ᱟᱫᱚ ᱵᱟᱠᱚ ᱵᱮᱵᱚᱦᱟᱨ ᱮᱫᱟ ᱚᱱᱟ ᱜᱮᱛᱚ
ᱦᱩᱸ ᱜᱚᱝᱠᱮ ᱛᱚᱵᱮ ᱞᱟᱹᱭ ᱠᱮᱭᱟᱵᱤᱱ ᱚᱱᱟ ᱡᱚᱭᱵᱚᱥᱟᱨ ᱨᱮᱱᱟᱜ ᱥᱩᱵᱤᱫᱟ ᱫᱚ ᱪᱮᱫ ᱠᱚ ᱦᱩᱭ ᱫᱟᱲᱮ ᱠᱚᱜ-ᱟ
ᱟᱨ ᱜᱚᱝᱠᱮ ᱡᱚᱭᱵᱚ ᱥᱟᱨ ᱨᱮᱱᱟᱜ ᱥᱩᱵᱤᱫᱷᱟ ᱫᱚ ᱦᱩᱭ ᱠᱚᱜ-ᱟ ᱡᱮᱢᱚᱱ ᱱᱚᱜ ᱚᱭ ᱟᱵᱚ ᱵᱟᱹᱫᱽ ᱵᱟᱹᱭᱟᱦᱟᱹᱲ ᱡᱩᱫᱤᱵᱚᱱ ᱞᱟᱜᱟᱣ ᱠᱮᱭᱟ ᱵᱟ ᱡᱚᱭᱵᱚ ᱥᱟᱨ ᱡᱩᱫᱤ ᱵᱚᱱ ᱞᱟᱜᱟᱣ ᱠᱮᱭᱟ ᱵᱟᱹᱫᱽ ᱵᱟᱹᱭᱦᱟᱹᱲ ᱨᱤᱱ ᱦᱟᱹᱠᱩ ᱠᱚᱦᱚᱸ ᱵᱟᱠᱚ ᱜᱚᱡᱽ ᱠᱚᱜ-ᱟ ᱟᱨ ᱱᱚᱣᱟ ᱡᱟᱦᱟᱸ ᱤᱭᱟᱹ ᱠᱚ ᱛᱟᱦᱮᱱᱟ ᱦᱟᱛᱟᱨᱮ ᱛᱟᱦᱮᱱ ᱠᱮᱫ ᱤᱭᱟᱹ ᱠᱚᱦᱚᱸ ᱩᱱ ᱞᱮᱸᱰᱮᱫ ᱠᱚᱦᱚᱸ ᱵᱟᱠᱚ ᱜᱚᱡᱽ ᱠᱚᱜ-ᱟ ᱦᱚᱭᱛᱚ ᱩᱱᱠᱩᱣᱟᱜ ᱵᱟᱭᱳᱰᱟᱭᱵᱷᱟᱨᱥᱤᱴᱤ ᱦᱚᱸ ᱵᱟᱝ ᱱᱚᱥᱴᱚ ᱠᱚᱜ-ᱟ ᱟ ᱱᱚᱝᱠᱟ ᱟᱭᱢᱟ ᱟᱨᱚ ᱠᱟᱨᱚᱱ ᱠᱚ ᱢᱮᱱᱟᱜ-ᱟ ᱩᱱᱟᱹᱜ ᱫᱚ ᱵᱟᱹᱞᱤᱧ ᱢᱮᱱ ᱮᱫᱟ ᱠᱷᱟᱴᱳ ᱛᱮᱞᱤᱧ ᱢᱮᱱ ᱮᱫᱟ
ᱟᱹᱰᱤ ᱱᱟᱯᱟᱭ ᱠᱟᱛᱷᱟ ᱵᱮᱱ ᱞᱟᱹᱭ ᱥᱚᱫᱚᱨ ᱠᱮᱫᱮᱜ-ᱟ ᱜᱚᱢᱠᱮ ᱚᱱᱟ ᱤᱭᱟᱹᱛᱮ ᱟᱹᱞᱤᱧ ᱦᱚᱸᱞᱤᱧ ᱵᱟᱰᱟᱭ ᱠᱮᱜ-ᱟ
ᱟᱨ ᱟᱹᱵᱤᱱ ᱡᱟᱦᱟᱱᱟᱜ ᱱᱚᱣᱟ ᱫᱤᱭᱮᱛᱮ ᱠᱟᱹᱴᱤᱡ ᱡᱚᱭᱵᱳ ᱥᱟᱨ ᱱᱤᱭᱮᱛᱮ ᱵᱟᱨ ᱯᱮ ᱠᱟᱛᱷᱟ ᱵᱤᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜ ᱟᱹᱵᱤᱱᱟᱜ ᱢᱚᱪᱟ ᱠᱷᱚᱱ ᱟᱸᱡᱚᱢ ᱥᱟᱱᱟᱭᱮᱫ ᱞᱤᱧ ᱛᱟᱦᱮᱸᱱᱟ
ᱥᱟᱹᱨᱤ ᱜᱮ ᱜᱚᱢᱠᱮ ᱟᱹᱞᱤᱧ ᱦᱚᱸ ᱡᱟ ᱴᱩᱠᱩ ᱞᱤᱧ ᱵᱟᱰᱟᱭᱟ ᱛᱤᱱᱟᱹᱜ ᱥᱚᱴᱷᱤᱠᱟ ᱵᱟᱝ ᱥᱚᱴᱷᱤᱠᱟ ᱚᱱᱟ ᱫᱚ ᱦᱟᱸᱜ ᱵᱟᱝᱞᱤᱧ ᱞᱟᱹᱭ ᱫᱟᱲᱮ ᱠᱮᱜ-ᱟ ᱛᱚ ᱱᱚᱣᱟ ᱦ ᱡᱚᱭᱵᱚ ᱥᱟᱨ ᱵᱚᱱ ᱵᱮᱵᱚᱦᱟᱨ ᱞᱮᱠᱷᱟᱡ ᱫᱚ ᱦᱟᱥᱟ ᱨᱮᱱᱟᱜ ᱩᱨᱵᱚᱠᱚᱨᱥᱚ ᱜᱮᱭᱟ
ᱦᱮᱸ
ᱟᱨ ᱱᱚᱜ-ᱚᱭ ᱟᱹᱵᱤᱱ ᱵᱤᱱ ᱞᱟᱹᱭ ᱠᱮᱫ ᱦᱚᱜ-ᱚᱭ ᱱᱤᱭᱟᱹ ᱠᱚᱜᱮ ᱟᱨᱠᱤ ᱟᱹᱞᱤᱧ ᱦᱚᱞᱤᱧ ᱞᱟᱹᱭᱟ
ᱦᱚᱭ ᱟᱭᱢᱟ ᱟᱭᱢᱟ ᱥᱟᱨᱦᱟᱣ ᱟᱨ ᱜᱚᱝᱠᱮ ᱛᱟᱦᱞᱮ ᱟᱯᱮᱥᱮᱫ ᱫᱚ ᱛᱟᱦᱚᱞᱮ ᱯᱟᱛᱟ ᱯᱚᱨᱚᱵᱽ ᱠᱚ ᱦᱩᱭᱩᱜ ᱠᱟᱱᱟ ᱥᱮ ᱵᱟᱝ ᱱᱤᱭᱟᱹ ᱜᱷᱟᱹᱲᱤᱡ ᱫᱚ
ᱜᱚᱢᱠᱮ ᱯᱟᱛᱟ ᱯᱚᱨᱚᱵᱽ ᱫᱚ ᱦᱟᱸᱜ ᱡᱟᱦᱟᱸ ᱵᱤᱱ ᱞᱟᱹᱭᱮᱜ ᱛᱚ ᱟᱞᱮ ᱥᱮᱫ ᱫᱚ ᱦᱟᱸᱜ ᱯᱟᱛᱟ ᱯᱚᱨᱚᱵᱽ ᱫᱚ ᱡᱟᱦᱟᱸ ᱢᱟᱱ ᱢᱟᱥ ᱫᱚ ᱵᱟᱝ ᱦᱩᱭᱩᱜ-ᱟ᱾
ᱦᱩᱸ ᱦᱩᱸ
ᱡᱟᱦᱟᱸ ᱪᱟᱸᱫᱚ ᱫᱚ ᱟᱞᱮ ᱫᱚ ᱦᱟᱸᱜ ᱚᱱᱮ ᱤᱝᱨᱮᱡᱤ ᱛᱮ ᱡᱟᱦᱟᱸ ᱠᱚ ᱢᱮᱱᱟ ᱮᱯᱨᱤᱞ ᱪᱟᱸᱫᱚ
ᱦᱮᱸ ᱦᱮᱸ
ᱥᱚᱢᱚᱭ ᱜᱮ ᱦᱟᱜ ᱟᱞᱮ ᱥᱮᱫ ᱫᱚ ᱚᱱᱠᱟ ᱯᱟᱛᱟ ᱠᱚᱫᱚ ᱦᱩᱭ ᱵᱟᱲᱟᱜ-ᱟ ᱟᱨ ᱱᱤᱛ ᱱᱮᱛᱟᱨ ᱫᱚ ᱚᱱᱠᱟ ᱚᱠᱟ ᱵᱚᱞ ᱠᱷᱮᱞ ᱠᱚᱜᱮ ᱦᱩᱭ ᱵᱟᱲᱟᱜ ᱠᱟᱱᱟ ᱦᱟᱸᱜ
ᱟᱪᱪᱷᱟ
ᱚᱱᱠᱟ ᱟᱯᱮ ᱥᱮᱫ ᱫᱚ ᱦᱩᱭᱩᱜ ᱠᱟᱱᱟ ᱥᱮ
ᱦᱚᱭ ᱱᱚᱛᱮ ᱫᱚ ᱱᱚᱜ ᱚᱭ ᱛᱚ ᱪᱟᱵᱟᱭᱮᱱᱟ ᱵᱩᱨᱩ ᱫᱚ ᱢᱩᱪᱟᱹᱫ ᱵᱩᱨᱩ ᱛᱟᱦᱮᱸ ᱠᱟᱱᱟ ᱟᱴᱷᱨᱚ ᱛᱟᱹᱨᱤᱠᱷ ᱦᱟᱹᱛᱤ ᱵᱩᱨᱩ ᱡᱟᱦᱟᱸ ᱦᱟᱹᱛᱤ ᱢᱟᱨᱟᱜ ᱵᱩᱨᱩ ᱢᱟᱱᱮ ᱦᱟᱹᱛᱤ ᱢᱟᱨᱟᱜ ᱵᱩᱨᱩ ᱫᱚ ᱚᱸᱰᱮ ᱦᱟᱹᱛᱤᱠᱩ ᱞᱟᱦᱟ ᱛᱮᱠᱚ ᱛᱟᱦᱮᱱ ᱠᱟᱱ ᱛᱟᱦᱮᱸᱜ-ᱟ ᱟᱨ ᱢᱟᱨᱟᱜ ᱠᱚᱠᱚ ᱛᱟᱦᱮᱱ ᱠᱟᱱ ᱛᱟᱦᱮᱸᱜ-ᱟ ᱦᱮ ᱚᱱᱟᱛᱮ ᱚᱱᱟ ᱫᱚ ᱦᱟᱹᱛᱤ ᱢᱟᱨᱟᱜ ᱵᱩᱨᱩ ᱠᱚ ᱧᱩᱛᱩᱢ ᱟᱠᱟᱫᱟ ᱟᱫᱚ ᱥᱟᱹᱨᱤ ᱥᱮ ᱱᱟᱥᱮ ᱫᱷᱩᱛᱤ ᱠᱚ ᱱᱚᱝᱠᱟᱞᱤᱧ ᱟᱸᱡᱚᱢ ᱟᱠᱟᱫᱟ ᱵᱷᱤᱰᱭᱳ ᱠᱚᱨᱮ ᱞᱤᱧ ᱟᱸᱡᱚᱢ ᱟᱠᱟᱫᱟ ᱛᱚ ᱚᱱᱟᱜᱮ ᱟᱴᱷᱨᱚ ᱛᱟᱹᱨᱤᱠᱷ ᱢᱩᱪᱟᱹᱫ ᱛᱮ ᱢᱩᱪᱟᱹᱫ ᱵᱩᱨᱩ ᱛᱟᱦᱮᱸ ᱠᱟᱱᱟ ᱚᱱᱟ ᱦᱚᱸ ᱪᱟᱵᱟᱭᱮᱱᱟ ᱟᱫᱚ ᱱᱤᱛᱚᱜ ᱫᱚ ᱟᱯᱟ ᱚᱛᱚ ᱵᱩᱨᱩ ᱠᱚᱫᱚ ᱵᱟᱝ ᱦᱩᱭᱩᱜ-ᱟ ᱦᱟᱜ ᱱᱤᱛᱚᱜ ᱫᱚᱻ ᱵᱟᱹᱫᱽ ᱵᱟᱹᱭᱦᱟᱹᱲ ᱨᱮᱱᱟᱜ ᱠᱟᱹᱢᱤ ᱠᱚᱜᱮ
ᱦᱩᱸ ᱛᱚᱵᱮ ᱜᱚᱢᱠᱮ ᱱᱚᱜ-ᱚᱭ ᱵᱩᱨᱩ ᱵᱤᱨ ᱵᱮᱱ ᱞᱟᱹᱭ ᱠᱮᱜ-ᱟ ᱛᱚ ᱜᱚᱝᱠᱮ ᱟᱯᱮᱥᱮᱫ ᱫᱚ ᱱᱚᱣᱟ ᱵᱩᱨᱩ ᱠᱚ ᱵᱤᱨ ᱠᱚᱫᱚ ᱢᱮᱱᱟᱜ-ᱟ ᱥᱮ ᱵᱟᱹᱱᱩᱜ-ᱟ
ᱦᱮᱸ ᱜᱚᱝᱠᱮ ᱱᱮᱛᱚᱜ ᱫᱚ ᱵᱩᱨᱩ ᱦᱚᱸ ᱢᱮᱱᱟᱜ ᱜᱮᱭᱟ ᱟᱨ ᱵᱤᱨ ᱦᱚᱸ ᱢᱮᱱᱟᱜ ᱜᱮᱭᱟ ᱵᱤᱨ ᱠᱟᱹᱴᱤᱡ ᱱᱟᱥᱮᱱᱟᱜ ᱥᱟᱺᱜᱤᱧ ᱧᱚᱜ ᱥᱟᱛ ᱟᱴ ᱠᱤᱞᱚ ᱢᱤᱴᱟᱨ ᱪᱟᱞᱟᱜ ᱦᱩᱭᱩᱜᱼᱟ ᱚᱱᱠᱟ ᱠᱟᱹᱴᱤᱡ ᱥᱟᱹᱦᱤᱡ ᱵᱤᱨ ᱧᱟᱢᱚᱜᱼᱟ ᱟᱨᱦᱚᱸ ᱠᱟᱹᱴᱤᱡ ᱥᱟᱺᱜᱤᱧ ᱥᱮᱫ ᱮᱢ ᱪᱟᱞᱟᱣ ᱞᱮᱱᱠᱷᱟᱱ ᱚᱸᱰᱮ ᱫᱚ ᱢᱟᱨᱟᱝ ᱵᱤᱨ ᱧᱟᱢᱚᱜᱼᱟ ᱦᱟᱹᱛᱤ ᱠᱚᱠᱚ ᱧᱟᱢᱚᱜᱼᱟ ᱡᱮᱦᱮᱛᱩ ᱦᱟᱹᱛᱤ ᱠᱚᱜᱮ ᱟᱫᱚ ᱩᱱᱟᱹᱜ ᱢᱟᱨᱟᱝ ᱡᱤᱱᱤᱥ ᱫᱚ ᱵᱤᱥᱤ ᱤᱭᱟᱹ ᱠᱚᱫᱚ ᱵᱟᱜᱽ ᱛᱟᱹᱨᱩᱵ ᱢᱟᱹᱨᱩᱵ ᱠᱚᱫᱚ ᱵᱟᱠᱚ ᱧᱟᱢᱚᱜ-ᱟ ᱩᱱᱠᱩ ᱜᱮᱠᱚ ᱧᱟᱢᱚᱜ-ᱟ ᱦᱟᱹᱲᱩ ᱠᱚᱫᱚ ᱵᱩᱨᱩ ᱢᱟ ᱢᱮᱱᱟᱜ ᱜᱮ ᱟᱨ ᱛᱟᱦᱚᱞᱮ ᱟᱯᱮᱥᱮᱫ ᱫᱚ ᱜᱚᱝᱠᱮ ᱚᱠᱟ ᱞᱮᱠᱟ
ᱜᱚᱢᱠᱮ ᱟᱞᱮ ᱥᱮᱫ ᱦᱚᱸ ᱚᱱᱠᱟ ᱵᱤᱨ ᱠᱚᱫᱚ ᱢᱮᱱᱟᱜ ᱜᱮᱭᱟ ᱛᱚ ᱦᱟᱸᱜ ᱵᱩᱨᱩ ᱫᱚ ᱵᱟᱹᱱᱩᱜ-ᱟ ᱟᱞᱮ ᱥᱮᱫ ᱫᱚ ᱰᱩᱝᱨᱤ ᱠᱚ ᱢᱮᱛᱟᱜ-ᱟ ᱦᱟᱸᱜ ᱰᱩᱝᱨᱤ ᱢᱮᱱᱟᱜ ᱠᱟᱫᱟ ᱟᱨᱠᱤ ᱟᱫᱚ ᱵᱤᱨ ᱫᱚ ᱡᱟᱦᱟᱸ ᱞᱟᱦᱟ ᱛᱮ ᱥᱮᱬᱟ ᱥᱮᱬᱟ ᱵᱤᱨ ᱛᱟᱦᱮᱸ ᱠᱟᱱᱟ ᱛᱚ ᱦᱟᱸᱜ ᱱᱮᱛᱟᱨ ᱫᱚ ᱦᱚᱲ ᱠᱚᱠᱚ ᱡᱟᱹᱥᱛᱤᱭᱮᱱ ᱛᱮ ᱚᱲᱟᱜ ᱫᱩᱣᱟᱹᱨ ᱵᱮᱱᱟᱣ ᱞᱟᱹᱜᱤᱫ ᱛᱮ ᱵᱤᱨ ᱠᱚᱠᱚ ᱢᱟᱜ ᱠᱟᱜ-ᱟ ᱥᱮ ᱱᱤᱛᱚᱜ ᱫᱚ ᱦᱚᱲ ᱠᱚ ᱡᱟᱹᱥᱛᱤᱜ ᱠᱟᱱ ᱛᱮ ᱡᱚᱢ ᱧᱩ ᱨᱮᱱᱟᱜ ᱦᱚᱸ ᱪᱟᱹᱟᱦᱤᱫᱟ ᱟᱨᱠᱤ ᱵᱟᱹᱲᱛᱤᱜ ᱠᱟᱱᱛᱮ ᱪᱟᱥ ᱵᱟᱥ ᱞᱟᱹᱜᱤᱫ ᱜᱚᱰᱟ ᱠᱚᱠᱚ ᱵᱮᱱᱟᱣ ᱟᱠᱟᱫᱟ ᱛᱚ ᱚᱱᱟ ᱠᱷᱟᱹᱛᱤᱨ ᱛᱮᱦᱟᱸᱜ ᱱᱮᱛᱟᱨ ᱫᱚ ᱚᱱᱠᱟ ᱥᱮᱬᱟ ᱵᱤᱨ ᱫᱚ ᱵᱟᱹᱱᱩᱜᱼᱟ ᱟᱨᱠᱤ ᱟᱨ ᱵᱤᱨ ᱨᱮᱫᱚ ᱦᱟᱸᱜ ᱡᱟᱦᱟᱸ ᱟᱹᱵᱤᱱ ᱵᱤᱱ ᱞᱟᱹᱭ ᱠᱮᱜ-ᱟ ᱵᱚᱛᱚᱨᱟᱱ ᱡᱤᱭᱟᱹᱞᱤ ᱱᱩᱠᱩ ᱦᱟᱹ ᱦᱟᱹᱛᱤ ᱠᱚ ᱦᱟᱸᱜ ᱚᱱᱠᱟ ᱫᱚ ᱦᱟᱸᱜ ᱟᱞᱮ ᱥᱮᱱᱟᱜ ᱵᱤᱨ ᱨᱮᱫᱚ ᱵᱟᱝ ᱩᱱᱠᱩ ᱪᱮᱬᱮ ᱪᱤᱯᱨᱩᱫ ᱠᱚᱜᱮ ᱢᱮᱱᱟᱜ ᱠᱚᱣᱟ ᱩᱱᱠᱩ ᱢᱟᱨᱟᱜ ᱠᱚᱫᱚ ᱦᱟᱸᱜ ᱵᱟᱹᱱᱩᱜ ᱠᱚᱣᱟ ᱟᱨ ᱩᱱᱠᱩ ᱛᱩᱭᱩ ᱠᱚ ᱨᱩᱰᱟᱹ ᱠᱚ ᱠᱩᱞᱟᱹᱭ ᱠᱚ ᱱᱚᱝᱠᱟᱱᱠᱩ ᱡᱤᱭᱟᱹᱞᱤ ᱠᱚᱠᱚ ᱧᱮᱞ ᱧᱟᱢᱚᱜ-ᱟ᱾
ᱟᱨ ᱜᱚᱝᱠᱮ‌ ᱟᱹᱵᱤᱱ ᱥᱟᱶ ᱨᱚᱲ ᱠᱟᱛᱮᱫ ᱟᱹᱰᱤ ᱜᱮ ᱵᱷᱟᱜᱮ ᱵᱩᱡᱷᱟᱹᱣ ᱮᱱᱟ ᱢᱟ ᱛᱟᱦᱚᱞᱮ ᱜᱚᱢᱠᱮ ᱡᱚᱦᱟᱨ ᱜᱮ